ᱦᱮᱸ ᱦᱮᱞᱳ ᱡᱚᱦᱟᱨ ᱜᱮ ᱜᱚᱢᱠᱮ᱾
ᱨᱚᱲ ᱟᱸᱡᱚᱢᱚᱜ ᱠᱟᱱ ᱛᱟᱹᱞᱤᱧ ᱟᱹᱞᱤᱧᱟᱜ?
ᱦᱮᱸ ᱟᱡᱚᱢᱚᱜ ᱠᱟᱱ ᱛᱟᱹᱵᱤᱱᱟ᱾
ᱛᱟᱦᱚᱞᱮ ᱱᱟᱯᱟᱭ ᱜᱮ ᱢᱮᱱᱟᱜ ᱵᱤᱱᱟ?
ᱦᱮᱸ ᱱᱟᱯᱟᱭ ᱜᱮᱭᱟᱞᱤᱧ ᱾ᱟᱹᱵᱤᱱ ᱚᱱᱠᱟ ᱞᱮᱠᱟ ᱦᱮᱱᱟᱜ ᱵᱤᱱᱟ?
ᱦᱮᱸ ᱟᱹᱞᱤᱧ ᱦᱚᱸ ᱮᱠᱷᱚᱱ ᱫᱚ ᱱᱟᱯᱟᱭ ᱜᱮ᱾
ᱚ
ᱛᱟᱦᱚᱞᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱮᱠᱷᱚᱱ ᱚᱲᱟᱜ ᱠᱚᱨᱮᱜ?
ᱱᱤᱛᱚᱜ ᱫᱚ ᱪᱟᱥ ᱵᱟᱲᱟ ᱠᱟᱹᱢᱤ ᱠᱚᱜᱮ ᱦᱩᱭ ᱵᱟᱲᱟᱜ ᱠᱟᱱᱟ᱾
ᱚ ᱦᱩᱲᱩ ᱨᱚᱦᱚᱭ ᱦᱩᱭᱩᱜ ᱠᱟᱱᱟ ᱥᱮ?
ᱦᱳᱲᱳ ᱨᱚᱦᱚᱭ ᱟᱨᱟᱢᱵᱷᱚ ᱟᱠᱟᱫᱟᱞᱮ ᱮᱦᱚᱵ ᱟᱠᱟᱫᱟᱞᱮ᱾
ᱚᱻ ᱟᱯᱮᱥᱮᱫ ᱛᱟᱦᱚᱞᱮ ᱟᱹᱰᱤ ᱞᱚᱜᱚᱱᱯᱮ ᱞᱚᱜᱚᱱ ᱜᱮᱯᱮ ᱨᱚᱦᱚᱭᱮᱫᱟ᱾
ᱦᱮᱸ ᱞᱚᱜᱚᱱ ᱜᱮᱞᱮ ᱮᱦᱚᱜᱩ ᱠᱟᱫᱟ, ᱟᱯᱮ ᱥᱮᱫ ᱫᱚ ᱟᱣᱨᱤᱜᱼᱟ? ᱟᱯᱟᱥᱮᱫ ᱫᱚ ᱫᱟᱜ ᱡᱟᱹᱲᱤ ᱠᱚ ᱴᱷᱤᱠ ᱢᱚᱛᱚ ᱵᱟᱝ ᱦᱩᱭ ᱟᱠᱟᱱ ᱛᱮ?
ᱵᱟᱝ ᱴᱷᱤᱠ ᱢᱚᱛᱚ ᱵᱟᱝ ᱦᱩᱭ ᱟᱠᱟᱱᱟ ᱟᱨ ᱛᱚᱞᱟ ᱠᱚ ᱠᱟᱹᱴᱤᱡ ᱫᱮᱨᱤ ᱠᱟᱛᱮ ᱠᱚ ᱜᱤᱰᱤ ᱟᱠᱟᱫᱟ᱾
ᱚ
ᱮᱠᱷᱚᱱᱳ ᱟᱣᱨᱤᱠᱚ ᱟᱨᱟᱢᱵᱷᱚᱭᱟ ᱨᱚᱦᱚᱭ ᱫᱚ ᱳᱭ ᱢᱟᱱᱮ ᱢᱟᱴ ᱠᱚ ᱠᱚ ᱥᱤᱭ ᱮᱫᱟ᱾ ᱮᱭ ᱫᱟᱜ ᱦᱩᱭᱩᱜ ᱠᱟᱱᱟ ᱠᱷᱮᱛ ᱠᱚᱨᱮ᱾ ᱛᱟᱦᱚᱞᱮ ᱥᱮᱨᱢᱟ ᱫᱟᱜ ᱛᱮᱯᱮ ᱨᱚᱦᱚᱭ ᱜᱮᱭᱟ ᱥᱮ ᱮᱢᱱᱤ ᱯᱟᱢ ᱢᱤᱱᱤ ᱠᱚ ᱥᱮᱞᱳ᱾ ᱢᱮᱱᱟᱜ ᱜᱮᱭᱟ ᱚᱱᱛᱮ?
ᱱᱚᱣᱟ ᱫᱚ ᱥᱮᱨᱢᱟ ᱫᱟᱜ ᱛᱮᱜᱮ ᱵᱟᱹᱭᱦᱟᱹᱲ ᱠᱷᱮᱛᱞᱮ ᱨᱚᱦᱚᱭᱮᱫᱟ᱾
ᱚᱻ᱾
ᱦᱮᱸ ᱵᱟᱹᱫᱽ ᱠᱷᱮᱛ ᱫᱚ ᱚᱱᱟ ᱫᱚ ᱫᱟᱜ ᱜᱮ ᱵᱟᱝ ᱫᱟᱜ ᱠᱟᱱᱟ ᱚᱠᱟ ᱫᱚ ᱵᱟᱭ ᱫᱟᱜ ᱠᱟᱫᱟ ᱛᱚ᱾
ᱟᱪᱪᱷᱟ ᱛᱟᱦᱚᱞᱮ ᱵᱚᱪᱷᱚᱨ ᱨᱮ ᱛᱤᱱ ᱵᱟᱨ ᱯᱮ ᱨᱚᱦᱚᱭ ᱜᱮᱭᱟ ᱦᱳᱲᱳ?
ᱵᱚᱪᱷᱚᱨ ᱨᱮ ᱢᱤᱫ ᱫᱷᱟᱣ ᱜᱮᱞᱮ ᱨᱚᱦᱚᱭ ᱜᱮᱭᱟ᱾
ᱚᱻ᱾
ᱟᱯᱮ ᱥᱮᱫ ᱫᱚ ᱛᱤᱱ ᱫᱷᱟᱣ ᱯᱮ ᱨᱚᱦᱚᱭ ᱜᱮᱛᱮ?
ᱟᱞᱮ ᱱᱚᱛᱚ ᱵᱟᱨ ᱫᱷᱟᱣ ᱜᱮᱠᱚ ᱨᱚᱦᱚᱭᱟ ᱳᱭ ᱱᱤᱭᱟᱹ ᱱᱤᱭᱟᱹ ᱥᱤᱡᱤᱱ ᱟᱨᱢᱤᱴᱟᱝ ᱫᱷᱚᱨᱚᱱ ᱥᱤᱡᱤᱱ
ᱦᱩᱸ᱾ ᱚᱱᱟ ᱫᱚ ᱚᱱᱠᱟ ᱵᱟᱹᱭᱦᱟᱹᱲ ᱠᱷᱮᱛ ᱜᱮᱥᱮ ᱥᱮᱞᱚ ᱢᱤᱱᱤ ᱠᱚ ᱦᱮᱱᱟᱜ ᱛᱟᱯᱮᱭᱟ?
ᱦᱮᱸ ᱥᱮᱞᱚ ᱢᱤᱱᱤ ᱠᱚ ᱢᱮᱱᱟᱜᱼᱟ ᱢᱤᱱᱤ ᱫᱟᱜ ᱛᱮ ᱛᱚᱠᱷᱚᱱ ᱠᱚ ᱨᱚᱦᱚᱭ ᱜᱮᱭᱟ᱾
ᱚ ᱦᱚᱸ ᱾
ᱛᱟᱯᱚᱨᱮ ᱠᱮᱱᱮᱞ ᱫᱟᱜ ᱧᱟᱢᱚᱜ ᱜᱮᱭᱟ ᱪᱟᱥ ᱥᱩᱢᱚᱭ ᱠᱮᱱᱮᱞ ᱠᱚ ᱟᱲᱟᱜ ᱜᱮᱭᱟ᱾
ᱦᱮᱸ ᱫᱟᱜ ᱨᱮᱱᱟᱜ ᱫᱚ ᱚᱥᱩᱵᱤᱫᱟ ᱫᱚ ᱵᱟᱹᱱᱩᱜ ᱛᱟᱯᱮᱭᱟ ᱾
ᱵᱟ ᱥᱮᱨᱚᱠᱚᱢ ᱫᱚ ᱚᱥᱩᱵᱤᱫᱷᱟ ᱫᱚ ᱵᱟᱹᱱᱩᱜᱼᱟ ᱛᱟᱨᱢᱟᱱᱮ ᱢᱤᱫᱴᱟ ᱵᱚᱲᱚ ᱡᱷᱟᱨᱱᱟ ᱢᱮᱱᱟᱜᱼᱟ ᱚᱰᱮ ᱥᱟᱨᱟ ᱵᱚᱭᱷᱚᱨ ᱫᱟᱜ ᱛᱟᱦᱮᱱ ᱜᱮᱭᱟ ᱢᱟᱱᱮ ᱚᱸᱰᱮ ᱠᱷᱚᱱ ᱫᱚ ᱫᱟᱜ ᱩᱰᱩᱠᱚᱜ ᱠᱟᱱᱟ ᱚᱴᱳᱢᱮᱴᱤᱠ᱾
ᱚ ᱟᱡ ᱛᱮᱜᱮ ᱡᱷᱟᱨᱱᱟᱜ ᱠᱟᱱᱟ ᱟᱨ ᱚᱴᱳᱢᱮᱴᱤᱠ ᱩᱰᱩᱠᱚᱜ ᱠᱟᱱᱟ ᱢᱟᱱᱮ ᱯᱟᱢᱯ ᱛᱮ᱾
ᱦᱮᱸ ᱦᱮᱸ ᱯᱟᱯᱢ ᱛᱮᱫᱚ ᱵᱟᱝ ᱾ ᱢᱟᱱᱮ ᱚᱸᱰᱮ ᱡᱷᱟᱨᱱᱟ ᱜᱮ ᱚᱛ ᱠᱷᱚᱱ ᱜᱮ ᱟᱡ ᱛᱮᱜᱮ ᱛᱩᱫᱩᱜ ᱠᱟᱱᱟ ᱫᱟᱜ ᱾
ᱚᱻ᱾
ᱛᱟᱦᱚᱞᱮ ᱚᱰᱮᱸ ᱵᱚᱲᱚ ᱢᱤᱫᱴᱟᱝ ᱵᱟᱱ ᱞᱮᱠᱟ ᱛᱚᱞ ᱦᱩᱭ ᱟᱠᱟᱱᱟ ᱡᱟᱦᱟᱸᱭ ᱫᱚᱨᱠᱟᱨ ᱛᱟᱠᱚ ᱚᱸᱰᱮ ᱠᱷᱚᱱ ᱢᱮᱥᱤᱱ ᱛᱮᱠᱚ ᱦᱟᱛᱟᱣ ᱵᱟᱲᱟᱭ ᱜᱮᱭᱟ ᱫᱟᱜ ᱠᱚ ᱾
ᱚᱻ᱾ ᱟᱞᱮ ᱥᱮᱫ ᱫᱚ ᱜᱟᱡᱮ ᱨᱮᱱᱟᱜ ᱫᱟᱜ ᱨᱮᱱᱟᱜ ᱴᱟᱱᱟ ᱴᱟᱹᱱᱤ ᱾
ᱚ ᱛᱟᱦᱚᱞᱮ ᱥᱚᱵᱽᱡᱤ ᱠᱚ ᱪᱟᱥ ᱦᱩᱭ ᱜᱮᱭᱟ ᱥᱮ ᱵᱟᱝ ᱜᱚᱢᱠᱮ?
ᱥᱚᱵᱡᱤ ᱠᱚᱫᱚ ᱦᱩᱭᱩᱜ ᱜᱮᱭᱟ ᱱᱚᱜᱼᱚᱭ ᱱᱤᱛᱚᱜ ᱫᱚ ᱢᱟᱱᱮ ᱵᱚᱨᱥᱟ ᱨᱮ ᱨᱚᱦᱚᱭ ᱦᱩᱭ ᱠᱟᱱᱟ ᱥᱚᱵᱡᱤ ᱠᱚ ᱾
ᱪᱮᱫ ᱪᱮᱫ ᱥᱚᱵᱽᱡᱤ ᱯᱮ ᱨᱚᱦᱚᱭ ᱟᱠᱟᱫᱟ?
ᱚᱛᱮ ᱦᱮᱱᱟᱜᱼᱟ ᱯᱩᱨᱟᱹᱭ ᱟᱲᱟᱜ ᱦᱮᱱᱟᱜᱼᱟ ᱛᱟᱯᱚᱨᱮ ᱢᱩᱞᱟᱹ ᱟᱲᱟᱜ ᱾ ᱟᱨᱚ ᱯᱚᱴᱚᱞ ᱦᱮᱱᱟᱜᱼᱟ᱾ ᱟᱨ ᱵᱷᱤᱱᱰᱤ ᱡᱷᱤᱸᱜᱟᱹ ᱦᱮᱱᱟᱜᱼᱟ ᱟᱨ ᱢᱟᱹᱨᱤᱪ ᱤᱱᱟᱹ ᱠᱚᱜᱮᱞᱮ ᱨᱚᱦᱚᱭ ᱵᱟᱲᱟ ᱟᱠᱟ
ᱢᱟᱱᱮ ᱡᱚᱢ ᱞᱟᱹᱜᱤᱫ ᱥᱮ ᱵᱟᱡᱟᱨ ᱠᱷᱚᱡ ᱯᱮ ᱟᱠᱷᱨᱤᱧ ᱜᱮᱭᱟ?
ᱵᱟᱡᱟᱨ ᱠᱚ ᱟᱹᱷᱨᱤᱧ ᱞᱟᱹᱜᱤᱫ ᱜᱮ ᱾
ᱟᱪᱪᱷᱟ ᱾
ᱟᱨ ᱟᱯᱮ ᱫᱚ ᱵᱟᱯᱮ ᱪᱟᱥ ᱟᱠᱟᱫᱟ?
ᱵᱟᱝ ᱚᱱᱟ ᱠᱚᱫᱚ ᱢᱟᱱᱮ ᱚᱲᱟᱜ ᱡᱚᱢ ᱞᱟᱹᱜᱤᱫ ᱥᱮᱨᱚᱠᱚᱢ ᱪᱟᱥ ᱦᱩᱭ ᱟᱠᱟᱱᱟ᱾
ᱢᱟᱱᱮ ᱚᱲᱟᱜ ᱨᱮ ᱡᱚᱢ ᱢᱚᱛᱚ ᱞᱟᱹᱜᱤᱫ ᱾
ᱦᱮᱸ ᱛᱟᱯᱚᱨᱮ ᱟᱹᱞᱩ ᱠᱚᱦᱚᱸ ᱨᱚᱦᱚᱭ ᱦᱩᱭᱩᱜ ᱜᱮᱭᱟ ᱟᱹᱞᱩ ᱥᱤᱡᱤᱱ ᱾
ᱦᱩᱸ ᱾
ᱦᱮ ᱟᱹᱞᱩ ᱠᱚᱜᱮ ᱡᱟᱹᱥᱛᱤ ᱨᱚᱦᱚᱭ ᱦᱩᱭᱩᱜᱼᱟ ᱾
ᱚ᱾ ᱟᱫᱚ ᱥᱮᱞᱳ ᱦᱮᱱᱟᱜ ᱟᱛᱚ ᱫᱟᱜ ᱨᱮᱱᱟᱜ ᱪᱟᱯ ᱵᱟᱹᱱᱩᱜᱼᱟ ᱟᱯᱮᱭᱟᱜ ᱫᱚ ᱾
ᱦᱮᱸ ᱛᱟᱯᱚᱨ ᱮᱢᱱᱤ ᱛᱩᱲᱤ ᱠᱚ ᱮᱨ
ᱟᱨ ᱱᱚᱜᱼᱚᱭ ᱡᱮᱢᱚᱱ ᱫᱷᱚᱨᱚᱱ ᱡᱚᱠᱷᱚᱱ ᱛᱚᱠᱷᱚᱱ ᱫᱚ ᱚᱱᱮ ᱠᱷᱚᱥᱚᱞᱟ ᱠᱚᱞᱮ ᱮᱨᱟ᱾
ᱦᱩᱭᱩᱜ ᱜᱮᱭᱟ ᱾
ᱦᱩᱸ᱾
ᱟᱸᱡᱚᱢ ᱫᱟ ᱨᱚᱲ?
ᱦᱮᱸ ᱟᱸᱡᱚᱢ ᱫᱟᱞᱤᱧ᱾
ᱞᱟᱹᱭ ᱫᱟᱞᱤᱧ ᱢᱟᱱᱮ ᱟᱵᱚ ᱥᱟᱱᱛᱟᱲ ᱡᱟᱦᱟᱸ ᱧᱮᱞ ᱵᱚᱱᱟ ᱢᱟᱱᱮ ᱪᱮᱫ ᱪᱮᱫ ᱢᱟᱱᱮ ᱧᱮᱞ ᱞᱮᱠᱷᱟᱱ ᱪᱤᱠᱟᱹ ᱛᱮᱠᱚ ᱵᱩᱡᱟ ᱡᱮ ᱱᱩᱠᱩ ᱫᱚ ᱥᱟᱱᱛᱟᱲ ᱠᱟᱱᱟ ᱠᱚ? ᱥᱮ ᱨᱚᱠᱚᱢ ᱪᱮᱫ ᱪᱮᱫ ᱠᱤᱪᱷᱩ ᱯᱚᱭᱮᱱᱴ ᱵᱤᱱ ᱞᱟᱹᱭ ᱞᱮᱠᱷᱟᱱ᱾ ᱡᱮ ᱱᱤᱭᱟᱹ ᱱᱤᱭᱟᱹ ᱠᱷᱟᱹᱛᱤᱨ ᱛᱮᱠᱚ ᱞᱟᱹᱭᱟ ᱵᱟᱝ ᱱᱩᱠᱩ ᱫᱚ ᱥᱟᱱᱛᱟᱲ ᱠᱟᱱᱟ ᱠᱚ ᱱᱤᱭᱟᱹ ᱢᱤᱫᱴᱟᱝ ᱪᱤᱱᱱᱚ ᱢᱮᱱᱟᱜ ᱛᱟᱠᱚᱣᱟ᱾
ᱛᱟᱦᱚᱞᱮ ᱞᱟᱹᱭ ᱟᱞᱤᱧ?
ᱦᱮᱸ ᱞᱟᱹᱭ ᱵᱤᱱ᱾
ᱯᱳᱭᱞᱳ ᱫᱚ ᱦᱩᱭᱩᱜ ᱠᱟᱱᱟ ᱚᱱᱮ ᱚᱲᱟᱜ ᱫᱩᱣᱟᱹᱨ ᱛᱟᱨᱯᱚᱨᱮ ᱟᱵᱚᱣᱟᱜ ᱡᱟᱦᱟᱸ ᱡᱟᱹᱛᱤ ᱫᱷᱚᱨᱚᱢ ᱡᱟᱦᱟᱸ ᱢᱟᱱᱮ ᱡᱟᱦᱟᱸ ᱥᱮᱫ ᱜᱮᱵᱚᱱ ᱪᱟᱞᱟᱜ-ᱟ ᱟᱨᱠᱤ ᱟᱵᱚ ᱫᱚ ᱧᱮᱞ ᱢᱮ ᱢᱟᱱᱮ ᱫᱷᱩᱛᱤ ᱯᱟᱹᱧᱪᱤ ᱠᱟᱛᱮᱫ ᱵᱮᱥᱤᱨ ᱵᱷᱟᱜᱽ ᱜᱮᱵᱚᱱ ᱪᱟᱞᱟᱜ ᱜᱮᱭᱟ ᱥᱮ
ᱦᱮᱸ ᱦᱮᱸ
ᱟᱨᱦᱚᱸ ᱦᱮᱱᱟᱜ-ᱟ ᱚᱱᱛᱮ ᱢᱟᱱᱮ
ᱤᱱᱟᱹ ᱠᱚᱜᱮᱞᱤᱧ ᱩᱭᱦᱟᱹᱨ ᱠᱮᱫᱟ ᱟᱫᱚ
ᱦᱮᱸ ᱴᱷᱤᱠ ᱜᱮᱵᱮᱱ ᱞᱟᱹᱭ ᱠᱟᱫᱟ ᱛᱟᱯᱚᱨᱮ ᱡᱩᱫᱤ ᱥᱮᱸᱫᱽᱨᱟ ᱠᱚᱣᱟᱜ ᱡᱟᱦᱟᱸ ᱠᱚ ᱪᱟᱞᱟᱜ ᱦᱩᱭᱩᱜ-ᱟ ᱛᱟᱦᱞᱮ ᱟᱵᱚᱨᱮᱱ ᱟᱸᱜ-ᱥᱟᱨ ᱠᱚ ᱛᱟᱦᱮᱱ ᱜᱮᱭᱟ ᱠᱟᱹᱯᱤ ᱠᱚ ᱛᱟᱦᱮᱱ ᱜᱮᱭᱟ᱾
ᱦᱮᱸ
ᱚᱱᱟ ᱛᱮᱦᱚᱸ ᱠᱚ ᱵᱩᱡᱟ ᱵᱟᱝ ᱱᱩᱠᱩ ᱫᱚ ᱥᱟᱱᱛᱟᱲ ᱠᱟᱱᱟ ᱠᱚ ᱛᱟᱯᱚᱨᱮ ᱵᱟᱯᱞᱟ ᱠᱚᱨᱮᱜ ᱴᱟᱢᱟᱠ, ᱛᱩᱢᱫᱟᱜ, ᱨᱮᱜᱽᱲᱟ ᱠᱚ ᱡᱚᱠᱷᱚᱱ ᱠᱚ ᱨᱩ ᱦᱩᱭᱩᱜ ᱜᱮᱭᱟ᱾ ᱛᱟᱦᱞᱮ ᱩᱱᱠᱩ ᱠᱚ ᱵᱩᱡᱽ ᱜᱮᱭᱟ ᱵᱟᱝ ᱱᱩᱠᱩ ᱫᱚ ᱥᱟᱱᱛᱟᱞ ᱠᱟᱱ ᱜᱮᱭᱟ ᱠᱚ᱾ ᱦᱮᱸ ᱚᱱᱟ ᱠᱚ ᱪᱤᱱᱦᱚ ᱠᱚ ᱛᱟᱦᱮᱱ ᱜᱮᱭᱟ᱾
ᱦᱮᱸ
ᱦᱩᱸ ᱛᱟᱦᱚᱞᱮ ᱪᱤᱠᱟᱹ ᱛᱮᱵᱚᱱ ᱵᱩᱡᱟ ᱡᱮ ᱱᱤᱭᱟᱹ ᱫᱚ ᱥᱟᱱᱛᱟᱲᱟᱜ ᱡᱟᱦᱮᱨ ᱛᱷᱟᱱ ᱠᱟᱱᱟ?
ᱚᱱᱟ ᱫᱚ ᱢᱟᱱᱮ ᱚᱱᱮ ᱡᱮ ᱦᱟᱥᱟ ᱨᱮᱱ ᱵᱚᱸᱜᱟ ᱵᱩᱨᱩ ᱠᱚ ᱛᱟᱦᱮᱱᱟ᱾
ᱟᱪᱪᱷᱟ,
ᱛᱟᱨ ᱫᱤᱭᱮ ᱛᱟᱨᱯᱚᱨᱮ ᱡᱟᱦᱟᱸ ᱢᱟᱱᱮ ᱟᱵᱚᱣᱟᱜ ᱡᱟᱦᱮᱨ ᱛᱷᱟᱱ ᱨᱮ ᱢᱟᱱᱮ ᱥᱟᱨᱡᱚᱢ ᱫᱟᱨᱮ ᱫᱚ ᱛᱟᱦᱮᱱ ᱜᱮᱭᱟ᱾
ᱦᱮᱸ ᱦᱮᱸ
ᱤᱱᱟᱹ ᱧᱮᱞ ᱛᱮᱜᱮ ᱠᱚ ᱵᱩᱡᱽ ᱫᱟᱲᱮᱭᱟᱜ-ᱟ, ᱡᱮ ᱱᱚᱣᱟ ᱫᱚ ᱦᱚᱲᱟᱜ ᱥᱟᱱᱛᱟᱞᱟᱜ ᱡᱟᱦᱮᱨ ᱠᱟᱱᱟ᱾
ᱦᱮᱸ ᱴᱷᱤᱠ ᱜᱮᱵᱤᱱ ᱞᱟᱹᱭ ᱠᱟᱫᱟ ᱢᱟᱱᱮ ᱥᱟᱨᱡᱚᱢ ᱫᱟᱨᱮ ᱫᱚ ᱛᱟᱦᱮᱱ ᱜᱮᱭᱟ ᱡᱟᱦᱮᱨ ᱛᱷᱟᱱ ᱨᱮ᱾
ᱦᱮᱸ ᱡᱟᱦᱮᱨ ᱛᱷᱟᱱ ᱨᱮ ᱟᱨ ᱛᱟᱦᱮᱱ ᱜᱮᱭᱟ ᱚᱱᱟ ᱫᱚ᱾
ᱦᱮᱸ ᱥᱮᱨᱚᱠᱚᱢ ᱫᱮᱠᱳ ᱞᱮᱠᱟ ᱫᱚ ᱢᱚᱱᱫᱤᱨ ᱴᱚᱱᱫᱤᱨ ᱫᱚ ᱢᱟᱱᱮ ᱵᱟᱵᱚᱱ ᱵᱮᱱᱟᱣ ᱜᱮᱭᱟ᱾ ᱥᱮᱨᱚᱠᱚᱢ ᱫᱚ ᱵᱟᱝ ᱧᱮᱞᱚᱜ ᱜᱮᱭᱟ ᱛᱚ ᱮᱠᱷᱚᱱᱚ ᱯᱚᱨᱡᱚᱱ ᱛᱚ᱾ ᱦᱮᱸ ᱛᱟᱯᱚᱨᱮ ᱳᱭ ᱵᱟᱦᱟ ᱢᱟᱜ-ᱢᱚᱬᱮ ᱥᱚᱢᱚᱭ ᱩᱞ ᱥᱟᱠᱟᱢ ᱠᱚ ᱤᱭᱟᱹ ᱠᱚ ᱥᱟᱨᱡᱚᱢ ᱥᱟᱠᱟᱢ ᱠᱚ ᱠᱟᱛᱮ ᱠᱚ ᱴᱟᱸᱜᱟᱣ ᱜᱮᱭᱟ᱾ ᱟᱪᱪᱷᱟ ᱢᱟᱱᱮ ᱫᱩ ᱦᱟᱡᱟᱨ ᱪᱷᱟᱵᱤᱥ ᱨᱮ ᱧᱩᱨᱩ ᱠᱟᱛᱮᱜ ᱮᱠᱷᱚᱱᱳ ᱟᱹᱰᱤ ᱡᱟᱭᱜᱟ ᱨᱮᱜᱮ ᱧᱮᱞᱚᱜ ᱠᱟᱱᱟ ᱡᱮ ᱟᱸᱫᱷᱟ ᱯᱟᱹᱛᱭᱟᱹᱣ ᱮᱠᱷᱚᱱᱳ ᱟᱵᱚᱣᱟᱜ ᱥᱚᱢᱟᱡᱽ ᱨᱮ ᱢᱮᱱᱟᱜ ᱜᱮᱭᱟ ᱱᱤᱭᱟᱹ ᱵᱟᱨᱮ ᱛᱮ ᱪᱮᱫ ᱵᱤᱱ ᱢᱚᱱᱮᱭᱟ? ᱯᱟᱹᱛᱟᱹᱣ ᱮᱠᱷᱚᱱᱚ ᱫᱩ ᱦᱟᱡᱟᱨ ᱪᱷᱟᱵ-ᱵᱤᱥ ᱨᱮ ᱮᱠᱷᱚᱱᱚ ᱢᱮᱱᱟᱜ ᱜᱮᱭᱟ ᱠᱤᱱᱛᱩ᱾
ᱚᱱᱟ ᱱᱤᱭᱟᱹ ᱟᱵᱮᱱᱟᱜ ᱠᱟᱛᱷᱟ ᱵᱟᱞᱤᱧ ᱵᱩᱡᱽ ᱫᱟᱲᱮᱭᱟᱫᱟ?
ᱟᱸᱫᱷᱟ ᱯᱟᱹᱛᱭᱟᱹᱣ ᱢᱟᱱᱮ ᱠᱟᱹᱴᱤᱡ ᱠᱩ-ᱥᱚᱥᱠᱟᱨ ᱦᱚᱭ ᱛᱚ ᱡᱟᱦᱟᱸᱭ ᱵᱤᱧ-ᱮ ᱜᱮᱨ ᱠᱮᱫᱮᱭᱟ᱾ ᱛᱚ ᱚᱡᱷᱟ ᱴᱷᱮᱱ ᱞᱟᱦᱟᱛᱮ ᱪᱟᱞᱟᱣ ᱮᱱᱟ ᱰᱟᱠᱛᱟᱨ ᱴᱷᱮᱡ ᱵᱟᱹᱜᱤ ᱠᱟᱛᱮᱫ ᱚᱱᱠᱟᱱᱟᱜ ᱢᱤᱫᱴᱟᱡ ᱡᱤᱱᱤᱥ᱾ ᱮᱠᱷᱚᱱᱳ ᱡᱮᱢᱚᱱ ᱰᱟᱹᱱ ᱠᱚ ᱦᱮᱱᱟᱜ ᱠᱚᱣᱟ ᱟᱸᱡᱚᱢᱚᱜ ᱜᱮᱭᱟ ᱡᱮ ᱱᱩᱭ-ᱮ ᱵᱚᱸᱜᱟᱭ ᱟᱹᱥᱩᱞ ᱠᱟᱫᱮᱭᱟ᱾ ᱚᱱᱟ ᱠᱚ ᱛᱤᱱᱟᱹᱜᱴᱟ ᱡᱩᱠᱛᱤ ᱵᱟ ᱛᱤᱱᱟᱹᱜ ᱵᱤᱱ ᱢᱚᱱᱮᱭᱟ ᱥᱟᱹᱨᱤ ᱥᱮ ᱵᱟᱹᱲᱤᱡ?
ᱟᱹᱞᱤᱧ ᱫᱚ ᱚᱱᱟ ᱠᱚ ᱢᱚᱱᱮ ᱠᱟᱛᱮᱫ ᱫᱚ ᱢᱟᱱᱮ ᱚᱱᱠᱟ ᱢᱚᱱᱮ ᱠᱚᱫᱚ ᱵᱟᱹᱱᱩᱜ ᱛᱟᱹᱞᱤᱧᱟ ᱡᱮ ᱦᱚᱭᱛᱚ ᱚᱱᱮ ᱵᱤᱧ-ᱮ ᱜᱮᱨ ᱠᱮᱫ ᱵᱤᱱᱟᱭ ᱟᱨ ᱠᱚᱭᱮᱠ ᱜᱞᱟ ᱦᱚᱲ ᱦᱮᱱᱟᱜ ᱠᱚᱭᱟ ᱞᱟᱹᱭᱟ ᱚᱡᱷᱟ ᱴᱷᱮᱱ ᱴᱷᱤᱠᱚᱜᱼᱟ ᱠᱤᱱᱛᱩ ᱚᱡᱷᱟ ᱴᱷᱮᱱ ᱫᱚ ᱩᱱᱤ ᱫᱚ ᱢᱟᱱᱮ ᱥᱩᱫᱷᱩ ᱢᱟᱱᱮ ᱩᱱᱤᱫ ᱫᱚ ᱪᱮᱫ ᱩᱱᱤ ᱨᱟᱱ ᱠᱚᱫᱚ ᱛᱮᱢᱚᱱ ᱠᱤᱪᱩ ᱨᱟᱱ ᱫᱚ ᱵᱟᱭ ᱮᱢᱟ᱾ ᱦᱮᱸᱥᱮ ᱟᱨ ᱦᱚᱥᱯᱤᱴᱟᱞᱮᱢ ᱪᱟᱞᱟᱣ ᱞᱮᱱᱠᱷᱟᱱ ᱚᱸᱰᱮ ᱫᱚ ᱢᱟᱱᱮ ᱟᱹᱰᱤ ᱩᱛᱟᱹᱨ ᱥᱩᱵᱤᱫᱷᱟᱢ ᱧᱟᱢᱟ᱾ ᱱᱮᱛᱟᱨ ᱫᱚ ᱟᱨᱦᱚᱸ ᱢᱟᱱᱮ ᱡᱟᱦᱟᱸ ᱠᱚᱨᱮ ᱢᱟᱱᱮ ᱥᱩᱨ ᱥᱩᱯᱩᱨ ᱠᱚᱨᱮ ᱦᱚᱥᱯᱤᱴᱟᱞ ᱦᱮᱱᱟᱜᱼᱟ ᱚᱱᱟ ᱠᱚᱨᱮ ᱛᱚ ᱱᱮᱛᱟᱨ ᱫᱚ ᱮᱵᱮᱞᱮᱵᱮᱞ ᱨᱟᱱ ᱠᱚ ᱦᱮᱱᱟᱜᱼᱟ ᱥᱮ ᱰᱟᱠᱛᱟᱨ ᱠᱚ ᱦᱮᱱᱟᱜ ᱠᱚᱣᱟ᱾
ᱦᱮᱸ᱾
ᱟᱨ ᱚᱱᱮ ᱡᱟᱦᱟᱸ ᱠᱚ ᱢᱟᱱᱮ ᱠᱚᱭᱮ ᱠᱚᱭ ᱜᱩᱞᱟᱹ ᱦᱚᱲ, ᱟᱨ ᱚᱱᱟ ᱠᱚᱭ ᱜᱤᱞᱳ ᱦᱚᱲ ᱠᱚ ᱨᱩᱣᱟᱹᱜ ᱠᱚᱭᱮᱠ ᱜᱤᱞᱳ ᱦᱚᱲ ᱠᱚᱠᱚ ᱨᱩᱣᱟᱹᱜ ᱜᱮᱭᱟ ᱥᱮ ᱟᱫᱚ ᱠᱚ ᱞᱟᱹᱭᱟ ᱡᱮ ᱱᱚᱝᱠᱟ ᱚᱝᱠᱟ ᱚᱱᱠᱟᱤᱫ ᱫᱚ ᱰᱮᱢ ᱛᱮᱠᱚ ᱨᱩᱣᱟᱹᱜᱼᱟ ᱱᱚᱝᱠᱟᱠᱤ ᱨᱩᱣᱟᱹ ᱮᱦᱚᱵ ᱟᱠᱟᱫᱮᱭᱟ ᱥᱮ ᱡᱟᱭᱦᱳᱠ
ᱦᱮᱸ᱾
ᱚᱱᱟ ᱠᱚᱫᱚ ᱢᱟᱱᱮ ᱦᱩᱭᱳᱭ ᱫᱚ ᱦᱩᱭᱩᱜ ᱜᱮᱭᱟ ᱵᱟᱝ ᱫᱚ ᱡᱮ ᱮᱠᱟᱞ ᱵᱟᱝ ᱦᱩᱭᱩᱜᱼᱟ ᱚᱱᱟ ᱫᱚ ᱵᱟᱟᱹᱞᱤᱧ ᱞᱟᱹᱭᱮᱫᱟ᱾ ᱠᱤᱱᱛᱩ ᱢᱟᱱᱮ
ᱟᱞᱤᱧ ᱢᱟᱱᱮᱭᱟ ᱡᱮ ᱱᱤᱭᱟᱹ ᱢᱟᱱᱮ ᱵᱤᱧᱠᱛᱤ ᱜᱮᱨ ᱞᱮ ᱞᱟᱦᱟᱛᱮ ᱟᱜᱮ ᱰᱟᱛᱟᱨᱷᱮᱱ ᱜᱮ ᱮᱲᱤ ᱫᱚᱨᱠᱟᱨ
ᱦᱮᱸ᱾
ᱠᱟᱨᱚᱱ ᱚᱸᱰᱮ ᱪᱤᱠᱤᱥᱤᱛᱥᱟ ᱨᱟᱱ ᱠᱚᱭ ᱧᱟᱢᱟ ᱢᱤᱫᱴᱟᱝ ᱚᱡᱷᱟ ᱪᱟᱞᱟᱣ ᱠᱟᱛᱮ ᱩᱱᱤ ᱵᱟᱭᱨᱮ ᱠᱷᱟᱱ ᱫᱚ ᱵᱟᱭ ᱵᱩᱡᱽ ᱫᱟᱲᱮᱭᱟᱜᱼᱟ ᱟᱨ ᱪᱮᱫ ᱨᱟᱱᱮ ᱮᱢᱟᱭᱟ᱾
ᱦᱮᱸ ᱚᱦᱟ ᱴᱷᱮᱱ ᱫᱚ ᱛᱮᱢᱚᱱ ᱠᱤᱪᱷᱩ ᱨᱟᱱ ᱦᱚᱸᱛᱚ ᱵᱟᱝ ᱛᱟᱦᱮᱱᱟ ᱥᱮ?
ᱵᱟᱝ ᱱᱤᱝᱠᱟᱹ ᱢᱟᱱᱮ ᱮᱢᱚᱱ ᱜᱷᱚᱴᱚᱱᱟ ᱜᱚᱴᱟᱣ ᱟᱠᱟᱱᱟ ᱚᱡᱷᱟ ᱴᱷᱮᱱ ᱠᱚ ᱪᱟᱞᱟᱣ ᱟᱠᱟᱱᱟ ᱡᱮ ᱚᱡᱷᱟ ᱪᱮᱫ ᱵᱟᱭ ᱪᱤᱠᱟᱹ ᱫᱟᱲᱮᱭᱟᱜ ᱠᱟᱱᱟ ᱥᱮᱥ ᱢᱩᱦᱩᱨᱛᱮ ᱦᱟᱸᱥᱯᱟᱛᱟᱞ ᱠᱚ ᱤᱫᱤ ᱠᱟᱫᱮᱭᱟ ᱛᱟᱦᱞᱮ ᱚᱸᱰᱮ ᱰᱟᱠᱛᱟᱨ ᱦᱚᱸ ᱠᱤᱪᱷ ᱠᱚᱨᱮ ᱵᱟᱝ ᱛᱟᱦᱮᱱ ᱛᱟᱭᱟ ᱟᱢᱟᱜ ᱢᱤᱫᱴᱟᱝ ᱚᱠᱛᱚᱭ ᱮᱢᱟᱭ ᱦᱩᱭᱩᱜ ᱛᱟᱢᱟ ᱰᱟᱠᱛᱟᱨ ᱦᱚᱸ ᱪᱤᱠᱤᱛᱥᱟ ᱞᱟᱹᱜᱤᱫ,
ᱦᱮᱸ ᱢᱤᱫᱴᱟᱝ ᱚᱠᱛᱚ ᱛᱟᱦᱮᱱ ᱛᱟᱭᱟ ᱥᱮ ᱩᱱᱤᱭᱟᱜ ᱦᱚᱸ
ᱦᱮᱸ᱾
ᱟᱢ ᱡᱩᱫᱤ ᱪᱤᱠᱤᱛᱥᱟ ᱨᱮᱱᱟᱜ ᱮᱢ ᱢᱮᱱᱛ ᱚᱠᱛᱚ ᱜᱮ ᱵᱟᱢ ᱮᱢᱟᱭᱟ ᱩᱱᱤ ᱫᱚ ᱚᱠᱮ ᱪᱤᱠᱤᱛᱥᱟ ᱵᱮᱱᱟ ᱾
ᱦᱮᱸ᱾ ᱛᱚ ᱟᱞᱤᱧ ᱢᱚᱱᱮᱭᱟ ᱚᱱᱠᱟᱱᱟᱜ ᱟᱸᱫᱷᱟ ᱯᱟᱹᱛᱭᱟᱹᱣ ᱮᱠᱷᱚᱱ ᱫᱚᱦᱚ ᱫᱚ ᱩᱪᱤᱛ ᱫᱚ ᱵᱟᱝ᱾ ᱛᱟᱯᱚᱨᱮ ᱡᱟᱦᱟᱸ ᱦᱚᱭᱛᱳ ᱛᱟᱯᱚᱨᱮ ᱡᱟᱦᱟᱸᱭ ᱨᱩᱣᱟᱹᱭᱮᱱᱟ ᱵᱟᱭ ᱵᱮᱥᱚᱜ ᱠᱟᱱᱟ, ᱟᱭ ᱫᱚ ᱡᱟᱦᱟᱸᱭ ᱨᱟᱺᱰᱤ ᱪᱟᱹᱰ ᱪᱟᱹᱰᱣᱤ ᱠᱚ ᱢᱮᱱᱟᱜ ᱠᱚᱣᱟ ᱟᱛᱳ ᱠᱚᱨᱮᱴᱤᱡ ᱵᱚᱭᱚᱥ ᱠᱟᱱᱟ ᱠᱚ ᱛᱟᱦᱚᱞᱮ ᱩᱱ ᱜᱮ ᱵᱮᱥᱤ ᱠᱚ ᱛᱤ ᱠᱚ ᱨᱟᱠᱟᱵᱟ ᱵᱟᱝ ᱱᱩᱭ ᱫᱚ ᱰᱟᱹᱱ ᱠᱟᱱᱟ ᱱᱩᱭ ᱠᱷᱟᱹᱛᱤᱨ ᱛᱮ ᱟᱮᱭᱟᱜ ᱱᱝᱠᱟᱹ ᱦᱩᱭᱩᱜ ᱠᱟᱱᱟ᱾ ᱢᱟᱱᱮ ᱮᱠᱷᱚᱱᱳ ᱧᱮᱞᱚᱜ ᱜᱮᱭᱟ᱾
ᱦᱮᱸ ᱦᱮᱸ᱾ ᱟᱫᱚ ᱚᱱᱟ ᱫᱚ ᱢᱟᱱᱮ ᱵᱷᱟᱜᱤ ᱴᱷᱤᱠ ᱡᱩᱫᱤ ᱰᱟᱛᱟᱨ ᱴᱷᱮᱱ ᱵᱵᱤᱱ ᱫᱮᱠᱷᱟᱟᱭᱭᱟ ᱩᱱᱤ ᱵᱮᱥᱚᱜᱟᱭ ᱪᱤᱠᱟᱹᱛᱮ ᱩᱱᱤ ᱨᱩᱜᱤ? ᱱᱤᱛ ᱢᱤᱫᱴᱟᱝ ᱟᱡᱟᱨ ᱯᱟᱲᱟᱣ ᱠᱟᱱᱟᱭ ᱥᱮ᱾ ᱟᱫᱚ ᱡᱩᱫᱤ ᱟᱵᱤᱱ ᱟᱹᱵᱤᱱ ᱡᱩᱫᱤ ᱛᱤ ᱫᱩᱵᱩᱱ ᱟᱵᱩ ᱫᱚ ᱚᱡᱷᱟ ᱚᱡᱷᱟᱷᱮᱱᱜ ᱜᱮ ᱡᱩᱫᱤ ᱵᱤᱱ ᱥᱮᱱᱚᱜ ᱟᱨ ᱚᱡᱷᱟ ᱫᱚ ᱡᱩᱫᱤ ᱚᱡᱷᱟ ᱚᱲᱟᱜ ᱵᱤᱱ ᱪᱟᱞᱟᱜ ᱜᱮᱭᱟ ᱡᱟᱦᱟᱱᱟᱜ ᱵᱟᱝ ᱡᱟᱦᱟᱱᱟᱜ ᱫᱳᱥᱮ ᱧᱟᱢ ᱛᱟᱵᱤᱱ ᱜᱮᱭᱟ᱾
ᱦᱮᱸ ᱩᱱᱤ ᱫᱚ ᱞᱟᱹᱭ ᱜᱮᱭᱟᱭ ᱛᱚ᱾
ᱦᱮᱸ᱾
ᱛᱟᱯᱚᱨᱮ ᱮᱢᱚᱱ ᱮᱢᱚᱱ ᱚᱡᱦᱟ ᱢᱮᱱᱟᱜ ᱠᱚᱣᱟ ᱢᱟᱱᱮ ᱩᱝᱠᱩ ᱠᱚ ᱪᱮᱥ ᱪᱟᱭᱮ ᱴᱠᱟ ᱢᱟᱨᱟᱣ, ᱴᱟᱠᱟ ᱠᱚ ᱦᱟᱛᱟᱣᱟ ᱚᱛᱷᱚᱪᱚ ᱠᱟᱡ ᱪᱮᱜ ᱵᱟᱭ ᱮᱢ᱾
ᱠᱟᱹᱢᱤ ᱨᱮᱫᱚ ᱪᱮᱜ ᱦᱚᱸ ᱵᱟᱭ ᱮᱢᱟ, ᱥᱩᱫᱷᱩ ᱯᱚᱭᱥᱟ ᱞᱮᱠᱷᱟ ᱦᱚᱪᱚ ᱢᱮᱭᱟᱭ
ᱦᱮᱸ ᱢᱟᱱᱮ ᱱᱤᱝᱠᱟᱹ ᱦᱚᱸ ᱟᱹᱰᱤ ᱦᱚᱲ ᱢᱮᱱᱟᱜ ᱠᱚᱣᱟ ᱨᱩᱣᱟᱹᱭᱱᱟᱭ ᱚᱡᱷᱟ ᱴᱷᱮ ᱜᱮ ᱵᱮᱥᱤ ᱠᱟᱞᱟᱣᱱᱟ ᱚᱡᱷᱟ ᱴᱷᱮᱱ ᱡᱮ ᱯᱚᱨᱤᱢᱟᱱ ᱴᱟᱠᱟ ᱠᱚ ᱠᱷᱚᱨᱚᱪ ᱠᱮᱫᱟ ᱚᱱᱟ ᱴᱟᱠᱟ ᱴᱟᱭ ᱡᱩᱫᱤ ᱢᱤᱫᱴᱮᱱ ᱵᱷᱟᱜᱤ ᱰᱟᱠᱛᱟᱨ ᱠᱚ ᱫᱮᱠᱷᱟᱣ ᱠᱮᱭᱟ ᱛᱟᱦᱞᱮ ᱩᱱᱤ ᱫᱚ ᱵᱮᱥ ᱠᱚᱜᱼᱟ᱾
ᱦᱮᱸ
ᱛᱚ ᱚᱝᱠᱟᱱᱟᱜ ᱪᱤᱱᱛᱟᱹ ᱵᱟᱝ ᱫᱚᱦᱚ ᱞᱮᱠᱷᱟᱱ ᱵᱷᱟᱜᱮᱭᱟ᱾
ᱪᱤᱱᱛᱟᱹ ᱵᱷᱟᱵᱱᱟ ᱫᱚ ᱵᱟᱝ ᱫᱚᱦᱚ ᱫᱚ
ᱦᱮᱸ ᱢᱟᱱᱮ ᱵᱤᱥᱮᱥ ᱠᱚᱨᱮ ᱟᱵᱚ ᱱᱤᱭᱟᱹ ᱟᱛᱳ ᱚᱲᱟᱜ ᱠᱚᱨᱮ ᱜᱮ ᱱᱤᱭᱟᱹ ᱮᱠᱷᱚᱱᱳ ᱧᱮᱧᱟᱢᱚᱜ ᱜᱮᱭᱟ᱾
ᱦᱮᱸ ᱟᱛᱳ ᱚᱲᱟᱜ ᱠᱚᱨᱮ ᱜᱮᱛᱚ ᱱᱚᱣᱟ ᱠᱚᱫᱚ ᱦᱩᱭᱩᱜ ᱜᱮᱭᱟ ᱢᱟᱱᱮ ᱛᱤᱱᱟᱹᱜ ᱦᱩᱭ ᱠᱟᱱᱟ ᱵᱟᱝ ᱦᱩᱭ ᱠᱟᱱᱟ ᱚᱱᱟ ᱨᱮᱱᱟᱜ ᱫᱤᱠ ᱜᱩᱱ ᱠᱚ ᱞᱟᱹᱭᱟ ᱟᱨᱚ᱾
ᱦᱮᱸ
ᱟᱨ ᱚᱡᱷᱟ ᱴᱷᱮᱱ ᱵᱤᱱ ᱥᱮᱱ ᱞᱮᱱᱠᱷᱟᱱ ᱩᱱᱤ ᱫᱚ ᱫᱳᱥᱮ ᱧᱟᱢ ᱛᱟᱵᱤᱱ ᱜᱮᱭᱟᱭ᱾
ᱦᱮᱸ ᱩᱱᱤ ᱫᱚ ᱧᱟᱢ ᱜᱮᱭᱟ ᱛᱚ᱾ ᱟᱸ ᱢᱟᱱᱮ ᱡᱟᱦᱟᱸᱭ ᱱᱤᱭᱟᱹ ᱡᱤᱱᱤᱥ ᱠᱚ ᱯᱟᱹᱛᱭᱟᱹᱣᱟᱜᱼᱟ ᱛᱚ ᱩᱝᱠᱩ ᱪᱮᱜ ᱵᱤᱱ ᱢᱮᱛᱟ ᱠᱚᱣᱟ ᱥᱮᱨᱚᱠᱚᱢ ᱠᱤᱪᱷᱩ ᱢᱤᱫᱴᱟᱝ ᱩᱯᱚᱫᱮᱥ ᱞᱮᱠᱟ᱾
ᱩᱯᱚᱫᱮᱥ ᱞᱮᱠᱟ
ᱟᱸ ᱡᱟᱦᱟᱸᱭ ᱠᱚ ᱯᱟᱹᱛᱭᱟᱹᱣᱟᱜᱼᱟ ᱱᱤᱭᱟᱹ ᱡᱤᱱᱤᱥ ᱠᱚ ᱡᱮ ᱵᱤᱧ ᱜᱮᱨ ᱞᱮᱠᱷᱟᱱ ᱚᱡᱷᱟ ᱴᱷᱮᱱ ᱜᱮ ᱪᱚᱞᱚ ᱨᱩᱣᱟᱹ ᱞᱮᱠᱷᱟᱱ ᱚᱡᱷᱟ ᱴᱷᱮᱱ ᱜᱮ ᱪᱚᱞᱚ᱾ ᱚᱝᱠᱟᱱ ᱦᱚᱲ ᱡᱩᱫᱤ ᱵᱤᱱ ᱧᱟᱢ ᱠᱚᱣᱟ ᱟᱵᱤᱱ ᱢᱚᱱᱮᱛᱮ ᱪᱮᱜ ᱵᱤᱱ ᱢᱮᱛᱟ ᱠᱚᱣᱟ?
ᱪᱮᱜ ᱞᱤᱧ ᱢᱮᱛᱟ ᱠᱚᱣᱟ ᱟᱫᱚ ᱢᱟᱱᱮ ᱚᱡᱷᱟ ᱴᱷᱮᱱ ᱵᱮᱱ ᱥᱮᱱ ᱞᱮᱱᱠᱷᱟᱱ ᱡᱟᱦᱱᱟᱜ ᱵᱟᱝ ᱡᱟᱦᱟᱱᱟᱜ ᱫᱳᱥᱮ ᱧᱟᱢ ᱛᱟᱵᱮᱱ ᱥᱚᱵ ᱥᱚᱢᱚᱭ ᱩᱱᱤ ᱫᱚ ᱯᱚᱭᱥᱟ ᱮᱲᱮ ᱜᱮᱭ ᱫᱷᱟᱱᱫᱟᱭᱟ᱾ ᱟ ᱰᱟᱠᱛᱟᱨ ᱴᱷᱮᱱ ᱡᱩᱫᱤᱵᱤᱱ ᱥᱮᱱᱚᱜᱼᱟ ᱩᱱᱤ ᱫᱚ ᱚᱱᱟ ᱵᱷᱟᱜᱤ ᱢᱟᱱᱮ ᱴᱤᱴᱢᱮᱱᱴ ᱮ ᱮᱢ ᱫᱟᱲᱮᱭᱟ ᱵᱤᱱᱟ ᱥᱮ᱾
ᱦᱮᱸ ᱟ ᱡᱟᱦᱟᱱᱟᱜ ᱦᱩᱭ ᱞᱮᱠᱷᱟᱱ ᱚᱸᱰᱮ ᱢᱟᱱᱮ ᱟᱹᱰᱤ ᱴᱟᱯ ᱠᱚ ᱛᱟᱦᱮᱱᱟ ᱟᱹᱰᱤ ᱩᱛᱟᱹᱨ ᱵᱮᱵᱚᱥᱛᱟ ᱛᱟᱦᱮᱱᱟ ᱡᱮᱦᱮᱛᱩ ᱢᱟᱱᱮ ᱟᱹᱰᱤ ᱩᱱᱱᱚ ᱛᱚ ᱛᱟᱦᱮᱸᱡ ᱱᱮᱛᱟᱨ ᱫᱚ ᱟᱨ ᱚᱡᱷᱟ ᱴᱷᱮᱱ ᱡᱟᱦᱟᱸ ᱪᱤ-ᱪᱤᱠᱟᱹ ᱦᱩᱭ ᱞᱮᱠᱷᱟᱱ ᱩᱱᱤ ᱠᱚᱱᱳ ᱫᱟᱭᱤᱛᱛᱚ ᱵᱟᱭ ᱦᱟᱛᱟᱣᱟ
ᱩᱱᱤ ᱫᱚ ᱵᱟᱭ ᱦᱟᱛᱟᱣᱟ ᱩᱱᱤ ᱫᱚ ᱠᱳᱱᱳ ᱢᱚᱛᱮ ᱦᱟᱛᱟᱣ ᱜᱮ ᱵᱟᱭ ᱦᱟᱛᱟᱣᱟ᱾
ᱵᱟᱝ᱾
ᱯᱤᱴᱟᱞ ᱨᱮ ᱚᱝᱠᱟᱱᱟᱜ ᱢᱟᱱᱮ ᱡᱟᱦᱟᱱᱟᱜ ᱡᱩᱫᱤ ᱢᱟᱱᱮ ᱵᱷᱟᱜᱮ ᱴᱷᱤᱠ ᱵᱟᱠᱚ ᱴᱤᱴᱢᱮᱱ ᱫᱟᱲᱮᱜᱼᱟ ᱚᱱᱟᱫᱚ ᱟᱵᱤᱱ ᱦᱚᱸ ᱡᱳᱨ ᱜᱚᱞᱟ ᱛᱮᱵᱤᱱ ᱞᱟᱹᱭ ᱫᱟᱲᱮᱭᱟᱜᱼᱟ ᱥᱮ᱾
ᱦᱮᱸ
ᱡᱮ ᱱᱩᱭ ᱨᱩᱜᱤ ᱱᱩᱱᱟᱹᱜ ᱢᱟᱱᱮ ᱚᱠᱛᱚ ᱛᱟᱦᱮᱸ ᱠᱟᱱ ᱨᱮᱦᱚᱸ ᱵᱟᱠᱚ ᱤᱭᱟᱹ ᱫᱟᱲᱮ ᱠᱟᱣᱫᱮᱭᱟ ᱱᱚᱣᱟ ᱫᱚ ᱛᱟᱞᱦᱮ ᱚᱠᱟ ᱞᱮᱠᱟ ᱪᱤᱠᱤᱥᱥᱟ ᱪᱟᱞᱟᱜ ᱠᱟᱱᱟ ᱟᱵᱤᱱ ᱦᱚᱸᱵᱤᱱ ᱞᱟᱹᱭ ᱫᱟᱲᱮᱜᱼᱟ, ᱟᱨ ᱟᱡᱷᱟ ᱴᱷᱮᱱ ᱛᱚ ᱚᱱᱟ ᱠᱟᱛᱷᱟ ᱵᱟᱵᱤᱱ ᱞᱟᱹᱭ ᱫᱟᱲᱮᱜᱼᱟ ᱥᱮ᱾
ᱵᱟᱝ ᱛᱚᱠᱷᱚᱱ ᱫᱚ ᱞᱟᱹᱭ ᱵᱟᱝ ᱜᱟᱱᱚᱜ ᱟᱨ ᱩᱱᱤ ᱵᱩᱡᱽ ᱟᱲᱟᱜ ᱵᱤᱱᱟ ᱩᱱᱤ ᱦᱚᱛᱚ ᱵᱩᱡᱽ ᱫᱟᱲᱮᱜᱼᱟ ᱡᱮ ᱟᱹᱞᱤᱧ ᱫᱚ ᱤᱧᱫᱚᱧ ᱚᱦᱚ ᱠᱮᱭᱟ᱾ ᱛᱚᱠᱷᱚᱱ ᱫᱚ ᱢᱮᱛᱟᱜ ᱠᱚᱣᱟ ᱡᱮ ᱫᱩ ᱦᱟᱥᱯᱟᱛᱟᱞ ᱜᱮ ᱤᱫᱤᱭᱮᱯᱮ᱾
ᱦᱮᱸ ᱟᱸ ᱱᱚᱛᱮ ᱯᱚᱭᱥᱟ ᱦᱚᱸ ᱢᱟᱱᱮ ᱚᱱᱛᱮ ᱴᱟᱠᱟ ᱦᱚᱸᱭ ᱦᱟᱛᱟᱣᱟ ᱦᱮᱸ ᱟᱹᱰᱤ ᱩᱛᱟᱹᱨ ᱜᱷᱚᱴᱚᱱᱟ ᱛᱚ ᱟᱸᱡᱚᱢ ᱵᱟᱲᱟᱣ ᱠᱟᱱᱟ ᱧᱮᱞ ᱵᱟᱲᱟᱣ ᱠᱟᱱᱟ᱾
ᱦᱮᱸ ᱢᱟᱱᱮ ᱫᱩᱦᱟᱡᱟᱨ ᱪᱷᱟᱵᱵᱤᱥ ᱨᱮ ᱛᱤᱸᱜᱩ ᱠᱟᱛᱮ ᱚᱱᱟ ᱠᱚᱫᱚ ᱵᱟᱹᱜᱤ ᱞᱮᱠᱷᱟᱱ ᱜᱮ ᱱᱟᱯᱟᱭᱚᱜᱼᱟ ᱵᱤᱥᱮᱥ ᱠᱚᱨᱮ ᱟᱵᱚ ᱥᱟᱱᱛᱟᱲ
ᱦᱮᱸ, ᱦᱮᱸ ᱚᱱᱟ ᱫᱚ ᱥᱟᱱᱛᱟᱞ ᱥᱚᱢᱟᱡᱽ ᱨᱮᱜᱮ ᱵᱮᱥᱤ ᱧᱮᱞᱚᱜ ᱜᱮᱭᱟ᱾
ᱦᱮᱸ ᱟᱨ ᱟᱹᱞᱤᱧ ᱞᱤᱧ ᱢᱚᱱᱮᱭᱟ ᱢᱟᱱᱮ ᱱᱤᱭᱳ ᱠᱚ ᱠᱟᱛᱮᱜ ᱠᱟᱹᱴᱤᱡ ᱚᱞᱚᱜ ᱯᱟᱲᱦᱟᱣ ᱫᱚᱨᱠᱟᱨ ᱡᱟᱛᱮ ᱵᱩᱡ ᱢᱟᱭ᱾
ᱦᱮᱸ ᱚᱱᱟ ᱛᱮ ᱜᱮ ᱛᱚ ᱚᱞᱚᱜ ᱯᱟᱲᱦᱟᱜ ᱫᱚ ᱵᱟᱝ ᱠᱷᱟᱱ ᱫᱚ ᱪᱮᱫ ᱞᱟᱹᱜᱤᱫ ᱱᱤᱡᱮ ᱢᱟᱱᱮ ᱱᱤᱡᱮᱨᱟᱜ ᱚᱵᱷᱤᱜᱚᱛᱟ ᱛᱟᱦᱮᱱ ᱢᱟᱥᱮ᱾ ᱟᱫᱚ ᱚᱱᱟ ᱠᱚᱭᱮᱠ ᱜᱮᱞᱮ ᱦᱚᱲ ᱢᱟᱱᱮ ᱚᱵᱷᱤᱜ ᱚᱱᱟ ᱠᱚ ᱱᱤᱭᱟᱹ ᱚᱵᱷᱤᱜᱚᱛᱟ ᱵᱟᱹᱱᱩᱜ ᱛᱟᱠᱚᱣᱟ᱾ ᱥᱩᱫᱩ ᱚᱸᱡᱷᱟ ᱴᱷᱮᱱ ᱜᱮᱠᱚ ᱫᱟᱹᱲ ᱤᱫᱤᱭ-ᱟ᱾
ᱦᱮᱸ᱾ ᱦᱮᱸ ᱱᱤᱛᱳᱜ ᱡᱟᱦᱟᱭ ᱠᱟᱹᱴᱤᱡ ᱵᱚᱭᱚᱥ ᱠᱚ ᱦᱚᱲ ᱢᱮᱱᱟᱜ ᱠᱚᱣᱟ᱾ ᱡᱟᱦᱟᱭ ᱜᱮ ᱠᱟᱹᱴᱤᱡ ᱯᱟᱹᱦᱤᱞ ᱠᱷᱚᱱ ᱠᱚ ᱟᱸᱡᱚᱢ ᱟᱹᱜᱩ ᱠᱟᱫᱟ᱾ ᱛᱟᱦᱞᱮ ᱩᱱᱠᱩ ᱜᱮ ᱵᱮᱥᱤ ᱠᱚ ᱞᱟᱹᱭ-ᱟ ᱱᱤᱭᱟᱹ ᱠᱚᱨᱮ᱾
ᱦᱮᱸ ᱡᱮ ᱱᱚᱰᱮ ᱚᱸᱡᱷᱟ ᱦᱮᱱᱟᱭ ᱱᱚᱝᱠᱟᱱᱤᱡ ᱱᱩᱭ ᱵᱷᱟᱜᱮ ᱢᱟᱱᱮ ᱵᱷᱟᱜᱮ ᱪᱤᱠᱤᱛᱥᱟ ᱠᱚᱣᱟᱭ᱾
ᱦᱮᱸ᱾ ᱢᱟᱱᱮ ᱟᱢ ᱡᱚᱫᱤ ᱠᱟᱹᱴᱤᱡ ᱵᱩᱡᱟᱹᱣ ᱮᱢ ᱪᱟᱞᱟᱜ-ᱟ᱾ ᱩᱞᱴᱟᱹ ᱟᱢ ᱜᱮ ᱢᱮᱛᱟᱢ ᱟᱭ ᱡᱮ ᱟᱞᱮ ᱠᱷᱚᱱ ᱟᱢ ᱵᱮᱥᱤᱢ ᱵᱩᱡᱟ ᱥᱮ᱾
ᱦᱮᱸ, ᱦᱮᱸ᱾
ᱱᱤᱡᱮ ᱜᱮ ᱠᱟᱛᱷᱟ ᱠᱚ ᱟᱸᱡᱚᱢ ᱟᱢᱟ᱾
ᱦᱮᱸ ᱱᱤᱡᱮ ᱜᱮ ᱠᱟᱛᱷᱟᱭ ᱟᱸᱡᱚᱢ ᱟᱢᱟ᱾ ᱚᱛᱷᱚᱪᱚ ᱫᱤᱠᱳ ᱵᱟ ᱮᱴᱟᱜ ᱡᱟᱹᱛᱤ ᱧᱮᱞ ᱠᱚᱢ ᱩᱱᱠᱩ ᱰᱟᱠᱛᱟᱨ ᱥᱚᱵ ᱥᱚᱢᱚᱭ ᱠᱚ ᱪᱮᱥᱴᱟᱭ-ᱟ ᱰᱟᱠ ᱛᱟᱨ ᱴᱷᱮᱱ ᱪᱟᱞᱟᱜ ᱰᱟᱠᱛᱟᱨ ᱥᱟᱣ ᱡᱳᱜᱟ ᱡᱳᱜᱽ ᱫᱚᱦᱚ᱾
ᱩᱱᱠᱩ ᱫᱚ ᱥᱚᱵ ᱥᱩᱢᱚᱭ ᱰᱟᱠᱛᱟᱨ ᱴᱷᱮᱱ ᱟᱨ ᱟᱵᱚ ᱦᱚᱲ ᱫᱚ ᱢᱟᱱᱮ ᱡᱟᱦᱟᱱᱟᱜ ᱜᱮ ᱨᱩᱣᱟᱹ ᱦᱟᱹᱥᱩ ᱨᱮᱦᱚᱸ, ᱢᱟᱱᱮ ᱩᱱᱟᱹᱜ ᱵᱟᱠᱚ ᱞᱚᱜᱚᱱᱚᱜ-ᱟ ᱞᱤᱭᱟᱹ ᱠᱚ ᱵᱮᱥᱚᱜ ᱜᱮᱭᱟᱢ ᱛᱚ ᱟᱨ ᱫᱤᱠᱩ ᱧᱮᱞ ᱠᱚᱢ ᱢᱮ ᱥᱮ ᱩᱱᱠᱩ ᱡᱟᱦᱟᱸ ᱪᱤᱠᱟᱹᱜ ᱢᱟᱭ ᱥᱮ ᱛᱤᱠᱷᱤᱱᱤ ᱫᱟᱠᱛᱟᱨ ᱚᱲᱟᱜ ᱠᱚ ᱥᱮᱱᱚᱜᱼᱟ᱾
ᱦᱮᱸ᱾ ᱚᱱᱮ ᱚᱱᱟ ᱪᱤᱱᱛᱟᱹ ᱵᱷᱟᱵᱱᱟ ᱠᱚ ᱯᱟᱞᱴᱟᱣ ᱫᱚᱨᱠᱟᱨ ᱠᱟᱱᱟ ᱟᱵᱚ ᱥᱚᱢᱟᱡ ᱨᱮ᱾
ᱚᱱᱟᱛᱮ ᱢᱟᱱᱮ ᱟᱵᱚ ᱦᱚᱲ ᱫᱚ ᱠᱟᱹᱴᱤᱡ ᱵᱚᱱ ᱛᱟᱭᱱᱚᱢ ᱧᱚᱜ ᱜᱮᱭᱟ ᱥᱮ?
ᱦᱮᱸ ᱮᱠᱷᱚᱱᱚ ᱦᱚ ᱛᱟᱭᱱᱚᱢ ᱢᱮᱱᱟᱜ ᱵᱚᱱᱟ ᱛᱚ ᱚᱱᱟ ᱪᱤᱱᱛᱟᱹ ᱵᱷᱟᱵᱽᱱᱟ ᱠᱷᱟᱹᱛᱤᱨ᱾
ᱦᱮᱸ ᱾
ᱛᱟᱯᱚᱨ ᱦᱚᱲ ᱵᱚᱱ ᱪᱮᱥᱴᱟᱭᱟ ᱡᱟᱛᱮ ᱦᱚᱭᱛᱮ ᱟᱵᱚ ᱥᱚᱢᱚᱭᱨᱮ ᱡᱟᱦᱟᱸ ᱠᱟᱹᱴᱤᱡ ᱵᱷᱟᱜᱮᱭ ᱨᱟᱠᱟᱵ ᱠᱟᱱᱟ ᱪᱮᱛᱟᱱ ᱥᱮ ᱠᱚᱥᱴ ᱠᱚᱥᱴᱚᱭ ᱫᱟᱭ ᱛᱚ ᱪᱮᱥᱴᱟᱭ ᱩᱱᱤ ᱡᱟᱛᱮ ᱞᱟᱛᱟᱨ ᱥᱮ ᱟᱲ